ᱦᱩᱸ
ᱦᱮᱸ ᱜᱚᱢᱠᱮ ᱡᱚᱦᱟᱨ ᱜᱮ ᱜᱚᱢᱠᱮ ᱜᱚᱝᱠᱮ ᱱᱟᱯᱟᱭ ᱵᱟᱲᱟ ᱜᱮᱛᱚ ᱵᱟᱝ ᱦᱮᱸ ᱜᱚᱢᱠᱮ ᱞᱟᱭ ᱫᱟᱹᱞᱤᱧ ᱱᱟᱯᱟᱭ ᱵᱟᱲᱟᱜᱮᱛᱚ
ᱦᱮᱸ ᱱᱟᱯᱟᱭ ᱜᱮ ᱦᱮ ᱟᱵᱮᱱ ᱜᱮ ᱚᱠᱟ ᱞᱮᱠᱟ ᱢᱮᱱᱟᱜ ᱵᱮᱱᱟ
ᱦᱮᱸ ᱟᱹᱞᱤᱧ ᱦᱚᱸᱞᱤᱧ ᱱᱟᱯᱟᱭ ᱜᱮᱭᱟ ᱮᱠᱷᱚᱱ ᱫᱚ
ᱦ
ᱜᱚᱝᱠᱮ ᱚᱲᱟᱜ ᱠᱚᱨᱮ ᱡᱷᱚᱛᱚ ᱠᱚ ᱱᱟᱯᱟᱭ ᱜᱮᱭᱟ ᱛᱚ ᱵᱟᱝ
ᱦᱮᱸ ᱡᱚᱛᱚ ᱠᱚ ᱱᱟᱯᱟᱭ ᱜᱮᱭᱟ ᱟᱹᱞᱤᱧ ᱥᱮᱫ ᱫᱚ ᱟᱨ ᱟᱵᱮᱱ ᱥᱮᱫ ᱜᱮ ᱦᱟᱸᱜ ᱚᱠᱟ ᱞᱮᱠᱟ?
ᱠᱮ ᱟᱹᱞᱤᱧ ᱥᱮᱫ ᱦᱚᱸ ᱮᱠᱷᱚᱱ ᱫᱚ ᱱᱟᱯᱟᱭ ᱜᱮᱭᱟ ᱠᱚ ᱡᱚᱛᱚ ᱜᱮ ᱜᱚᱝᱠᱮ ᱛᱟᱦᱚᱞᱮ ᱠᱟᱹᱢᱤ ᱠᱟᱡᱽ ᱠᱚᱫᱚ ᱪᱮᱫ ᱠᱚ ᱦᱩᱭᱩᱜ ᱠᱟᱱᱟ ᱟᱯᱮ ᱚᱱᱛᱮ
ᱱᱤᱛ ᱫᱚ ᱦᱟᱸᱜ ᱱᱚᱜᱼᱚᱭ ᱮᱱᱛᱮᱜ ᱠᱷᱮᱛ ᱠᱚᱨᱮ ᱠᱟᱹᱢᱤ ᱮᱛᱚᱦᱚᱵ ᱨᱮᱱᱟ ᱢᱮᱱᱟᱜ ᱟᱛᱚ ᱟᱫᱚ ᱱᱚᱜᱼᱚᱭ ᱫᱟᱜ ᱠᱚ ᱡᱟᱹᱲᱤ ᱵᱟᱲᱟ ᱠᱮᱫᱟ ᱟᱫᱚ ᱱᱤᱛ ᱫᱚ ᱮᱱᱛᱮᱫ ᱚ ᱦᱮ ᱟᱫᱚᱢ ᱟᱫᱚᱢ ᱡᱟᱭᱜᱟ ᱨᱮᱫᱚ ᱦᱟᱸᱜ ᱵᱚᱞᱮ ᱚᱱᱟ ᱜᱟᱹᱪᱷᱤ ᱠᱚ ᱟᱯᱷᱚᱨ ᱞᱟᱹᱜᱤᱫ ᱮᱱᱛᱮᱜ
ᱦᱮᱸ ᱦᱮᱸ ᱦᱮᱸ ᱥᱤᱭᱳᱜ ᱵᱟᱲᱟ ᱦᱩᱭᱩᱜ ᱠᱟᱱᱟ ᱟᱪᱪᱷᱟ ᱟᱪᱪᱷᱟ
ᱦᱮᱸ ᱟᱵᱮᱱ ᱥᱮᱫ ᱫᱚᱠᱚ ᱮᱦᱚᱵ ᱠᱮᱫᱟ ᱥᱮ ᱵᱟᱝ?
ᱜᱚᱢᱠᱮᱻᱮ ᱩᱱᱫᱤᱱ ᱛᱚ ᱵᱟᱭ ᱫᱟᱜ ᱡᱟᱹᱲᱤ ᱟᱠᱟᱫᱟ, ᱱᱮᱜ ᱮ ᱵᱟᱨᱥᱤᱧ ᱜᱟᱱ ᱦᱩᱭᱩᱜ ᱠᱟᱱᱟ ᱫᱟᱜ ᱡᱟᱹᱲᱤ᱾
ᱦᱮᱸ
ᱛᱚᱻ ᱦᱟᱥᱟ ᱠᱚ ᱞᱟᱹᱵᱤᱫ ᱮᱱᱟ ᱟᱫᱚ ᱡᱟᱜᱮ ᱠᱟᱹᱴᱤᱡ ᱟᱯᱷᱚᱨ ᱵᱟᱲᱟᱭᱮᱫ ᱜᱮᱭᱟ ᱠᱚ, ᱵᱟᱝ ᱫᱚ ᱵᱟᱝ, ᱟᱫᱚ ᱡᱚᱛᱚ ᱦᱚᱲ ᱫᱚ ᱟᱹᱣᱨᱤ ᱠᱚ ᱟᱯᱷᱚᱨ ᱥᱟᱹᱛᱟ᱾
ᱜᱚᱢᱠᱮ ᱛᱟᱦᱚᱞᱮ ᱟᱯᱮ ᱫᱤᱥᱚᱢ ᱫᱚ ᱵᱤᱨ ᱵᱩᱨᱩ ᱫᱤᱥᱚᱢ ᱥᱮ ᱪᱮᱫ ᱞᱮᱠᱟ ᱵᱟᱡᱟᱨ ᱫᱤᱥᱚᱢ?
ᱟᱹᱞᱤᱧ ᱴᱷᱮᱫ ᱫᱚ ᱦᱟᱸᱜ ᱰᱷᱮᱨ ᱫᱚ ᱴᱟᱺᱰᱤ ᱫᱤᱥᱚᱢ ᱜᱮ ᱢᱮᱱᱟᱜᱼᱟ᱾ ᱵᱤᱨ ᱵᱩᱨᱩ ᱠᱚᱫᱚ ᱟᱹᱰᱤ ᱠᱚᱢ ᱜᱮᱭᱟ᱾
ᱟᱪᱪᱷᱟ ᱟᱪᱪᱷᱟ
ᱟᱫᱚ ᱟᱹᱞᱤᱧ ᱥᱮᱫ ᱫᱚ ᱱᱚᱝᱠᱟ ᱵᱚᱞᱮ ᱡᱟᱦᱟᱱᱟᱜ ᱤᱥᱤᱱ ᱵᱟᱥᱟᱝ ᱠᱚ ᱞᱟᱹᱜᱤᱫ ᱫᱚ ᱮᱱᱛᱮᱜ ᱥᱟᱦᱟᱱ ᱡᱷᱩᱨᱤ ᱠᱚᱨᱮ ᱱᱟᱝ ᱫᱚ ᱰᱷᱮᱨ ᱜᱮ ᱠᱚᱢ ᱜᱮᱭᱟ᱾ ᱟᱫᱚ ᱚᱱᱟ ᱠᱚ ᱞᱟᱹᱜᱤᱫ ᱫᱚ ᱜᱚᱸᱭᱴᱷᱟ ᱜᱩᱨᱤᱡ ᱠᱚᱜᱮ ᱚᱱᱟ ᱠᱚᱜᱮ ᱵᱟᱱᱟᱣ ᱦᱩᱭᱩᱜᱼᱟ᱾ ᱟᱨ ᱟᱵᱮᱱ ᱫᱚ ᱵᱩᱨᱩ ᱫᱤᱥᱚᱢ?
ᱦᱮᱸ ᱜᱚᱝᱠᱮ ᱵᱩᱨᱩ ᱦᱚᱸ ᱢᱮᱱᱟᱜ ᱜᱮᱭᱟ ᱟᱨ ᱵᱤᱨ ᱦᱚᱸ ᱢᱮᱱᱟᱜ ᱜᱮᱭᱟ ᱡᱟᱹᱥᱛᱤ ᱠᱟᱭᱛᱮ ᱵᱤᱨ ᱛᱟᱞᱟ ᱠᱚᱨᱮ ᱜᱮ ᱢᱮᱱᱟᱜ ᱞᱮᱭᱟ ᱟᱞᱮ ᱫᱚ᱾ ᱛᱟᱦᱚᱞᱮ ᱤᱥᱤᱱ ᱵᱟᱥᱟᱝ ᱞᱟᱹᱜᱤᱫ ᱫᱚ ᱫᱚᱢᱮ ᱮᱠᱴᱟ ᱫᱚ ᱵᱟᱞᱮ ᱚᱵᱷᱟᱵᱚᱜᱼᱟ᱾ ᱟᱫᱚ ᱜᱚᱝᱠᱮ ᱚᱱᱛᱮ ᱫᱚ ᱦᱚᱲᱟᱜ ᱨᱩᱡᱤ ᱨᱳᱡᱽᱜᱟᱨ ᱫᱚ ᱪᱮᱫ ᱞᱮᱠᱟ?
ᱨᱩᱡᱤ ᱨᱚᱡᱽᱜᱟᱨ ᱫᱚ ᱱᱚᱜᱼᱚᱭ, ᱠᱷᱮᱛᱤ ᱵᱟᱹᱲᱤ ᱜᱮ ᱦᱟᱸᱜ ᱢᱮᱱᱟᱜᱼᱟ, ᱟᱨ ᱮᱱᱛᱮᱜ ᱱᱟᱞᱦᱟ ᱛᱩᱢᱟᱹᱞ ᱞᱟᱹᱜᱤᱫ ᱵᱟᱦᱨᱮ ᱦᱚᱸ ᱪᱟᱞᱟᱣ ᱦᱩᱭᱩᱜ ᱜᱮᱭᱟ᱾
ᱵᱟᱦᱨᱮ ᱢᱟᱱᱮ ᱵᱟᱭᱨᱮ ᱠᱟᱹᱢᱤ ᱮᱴᱟᱜ ᱥᱴᱮᱴ ᱠᱚᱨᱮ ᱡᱟᱦᱟᱸ ᱥᱮᱫ ᱠᱚ ᱪᱟᱞᱟᱣ ᱵᱟᱲᱟᱜ ᱠᱟᱱ, ᱟᱪᱪᱷᱟ ᱟᱪᱪᱷᱟ᱾
ᱜᱮᱭᱟ ᱟᱨ ᱵᱟᱝ ᱠᱷᱟᱱ ᱫᱚ ᱮᱱᱛᱮᱫ ᱵᱟᱡᱟᱨ ᱠᱚᱥᱮᱫ ᱜᱮ ᱡᱮᱜᱮ ᱚᱱᱠᱟ ᱮᱱᱛᱮᱫ ᱚᱲᱟᱜ ᱠᱚ ᱵᱮᱱᱟᱣ ᱞᱟᱹᱜᱤᱫ ᱥᱮ ᱮ ᱮᱢᱟᱱ ᱛᱮᱱᱟᱜ᱾ ᱡᱮ ᱵᱟᱡᱟᱨ ᱨᱮ ᱨᱳᱡᱽᱜᱟᱨ ᱠᱚ ᱛᱟᱦᱮᱱᱟ ᱟᱨ ᱟᱵᱮᱱ ᱥᱮᱫ ᱫᱚ, ᱚᱱᱟ ᱫᱚ ᱯᱷᱤᱨ ᱚᱠᱟᱞᱮᱠᱟ? ᱚᱱᱟ ᱯᱟᱥᱮ ᱜᱮ ᱠᱟᱹᱢᱤ ᱠᱚ ᱧᱟᱢᱚᱜᱼᱟ ᱥᱮ
ᱚ ᱵᱟᱝ ᱜᱚᱝᱠᱮ ᱱᱚᱛ ᱛᱮᱦᱚᱸ ᱠᱟᱹᱢᱤ ᱠᱟᱡᱽ ᱫᱚ ᱚᱱᱠᱟ ᱞᱮᱠᱟ ᱫᱚ ᱵᱟᱝ ᱧᱟᱢᱚᱜᱼᱟ ᱟᱫᱚ ᱡᱟᱦᱟᱸᱭ ᱟᱭᱳ ᱦᱚᱲ ᱠᱚ ᱢᱮᱱᱟᱜ ᱠᱚ ᱟᱫᱚ ᱦᱚᱸᱜᱼᱚᱭ ᱱᱤᱛᱚᱜ ᱫᱚ ᱫᱟᱜ ᱮᱫᱟᱭ ᱛᱚ ᱞᱟᱹᱵᱤᱫᱚᱜ ᱠᱟᱱᱟ᱾ ᱦᱟᱥᱟ ᱠᱚ, ᱛᱟᱞᱚᱦᱮ ᱫᱟᱨᱮ ᱨᱮᱱᱟᱜ ᱫᱟᱨᱮ ᱠᱚ ᱦᱟᱹᱨᱭᱟᱹᱲᱚᱜ ᱠᱳᱱᱳ ᱥᱟᱠᱟᱢ ᱠᱚᱛᱮ᱾
ᱟᱪᱪᱷᱟ ᱟᱪᱪᱷᱟ
ᱟᱫᱚ ᱚᱱᱟ ᱟᱭᱩ ᱦᱚᱲ ᱫᱚ ᱥᱟᱨᱡᱚᱢ ᱥᱟᱠᱟᱢ ᱠᱚ ᱦᱮᱴᱮᱡ ᱟᱹᱜᱩᱭᱟ᱾ ᱟᱨ ᱯᱟᱛᱲᱟ ᱠᱚ ᱵᱮᱱᱟᱣᱟ ᱯᱟᱹᱴᱤᱭᱟᱠᱚ ᱟᱨᱠᱤ?
ᱦᱩᱸ ᱦᱩᱸ ᱦᱩᱸ
ᱚᱱᱟ ᱯᱟᱛᱲᱟ ᱵᱟᱡᱟᱨ ᱛᱮᱠᱚ ᱟᱹᱷᱨᱤᱧᱟ ᱢᱤᱫᱴᱟᱝ ᱢᱤᱫ ᱥᱚ ᱴᱤ ᱠᱟᱛᱮᱜ ᱠᱚ ᱵᱟᱱᱰᱮᱞᱟ ᱢᱤᱫᱴᱟᱝ ᱢᱤᱫᱴᱟᱝ ᱟᱨ ᱚᱱᱟ ᱠᱚ ᱟᱠᱷᱨᱤᱧᱟ
ᱦᱩᱸ
ᱵᱟᱵᱟ ᱦᱚᱲ ᱠᱚᱫᱚ ᱵᱟᱦᱨᱮ ᱥᱮᱫ ᱠᱟᱹᱢᱤ ᱦᱚᱸᱠᱚ ᱪᱟᱞᱟᱜᱼᱟ᱾ᱱᱤᱛᱚᱜ ᱫᱚ ᱪᱟᱥᱵᱟᱥ ᱠᱟᱹᱢᱤ᱾ ᱟᱵᱟᱨ ᱟᱨ ᱜᱤᱫᱟᱹᱨ ᱠᱚᱫᱚ ᱱᱟᱦᱟᱸᱜ ᱡᱟᱦᱟᱸᱭ ᱟᱨᱠᱤ ᱤᱭᱚᱝ ᱜᱤᱫᱽᱨᱟᱹ ᱠᱚ ᱢᱮᱱᱟᱜ ᱠᱚ
ᱦᱩᱸ
ᱠᱚᱫᱚ ᱮᱴᱟᱜ ᱤᱥᱴᱮᱴ ᱥᱮᱫ ᱠᱟᱹᱢᱤ ᱦᱚᱸᱠᱚ ᱪᱟᱞᱟᱜ ᱜᱮᱭᱟ᱾
ᱜᱚᱝᱠᱮ ᱛᱟᱦᱚᱞᱮ ᱦᱮᱸ ᱞᱟᱹᱭ ᱵᱤᱱ
ᱟᱵᱮᱱ ᱱᱟᱠᱷᱟ ᱫᱚ ᱵᱤᱨ ᱠᱚ ᱢᱮᱱᱟᱜ ᱠᱷᱟᱡ ᱫᱚ ᱫᱟᱨᱮ ᱠᱚᱫᱚ ᱯᱩᱭᱥᱟᱹ ᱥᱟᱱᱟᱢᱟᱜ ᱟᱨ ᱱᱟᱝᱜᱮ ᱢᱮᱱᱟᱜᱼᱟ ᱢᱚᱛᱞᱚᱵᱽ ᱯᱷᱚᱞ ᱰᱚᱞ ᱮᱢᱟᱱ ᱛᱮᱱᱟᱜ᱾ ᱥᱮ ᱱᱚᱝᱠᱟ ᱠᱷᱟᱹᱞᱤ ᱵᱚᱞᱮ ᱡᱷᱩᱲ ᱠᱟᱱᱟ ᱮᱢᱟᱱ ᱛᱮᱱᱟᱜ ᱟᱹᱭᱥᱮᱱᱟᱜ ᱫᱟᱨᱮ ᱜᱮ
ᱵᱟᱝ ᱜᱚᱝᱠᱮ ᱢᱟᱱᱮ ᱟᱫᱚ ᱵᱩᱨᱩ ᱛᱟᱯᱚᱞ ᱠᱚ ᱢᱮᱱᱟᱜᱼᱟ ᱛᱚ ᱠᱷᱟᱸᱰᱟᱜ ᱰᱩᱝᱨᱤ ᱠᱚ ᱢᱮᱱᱟᱜᱼᱟ ᱟᱫᱚ ᱛᱟᱦᱚᱞᱮ ᱥᱟᱨᱡᱚᱢ ᱫᱟᱨᱮ ᱢᱮᱱᱟᱜᱼᱟ ᱟᱫᱚ ᱚᱱᱟ ᱛᱟᱞᱟ ᱛᱟᱞᱟ ᱛᱮ ᱮᱴᱟᱜ ᱫᱟᱨᱮ ᱠᱚᱫᱚ ᱚᱱᱠᱟ ᱞᱮᱠᱟ ᱫᱚ ᱵᱟᱹᱱᱩᱜᱼᱟ ᱟᱫᱚ ᱚᱱᱟ ᱛᱮᱨᱮᱞ ᱫᱟᱨᱮ ᱠᱚ ᱢᱮᱱᱟᱜᱼᱟ ᱛᱟᱨᱚᱵ ᱵᱤᱞᱤ ᱠᱚ ᱢᱮᱞᱮᱜ ᱠᱚ ᱦᱮᱸ ᱠᱷᱤᱡᱩᱨ ᱠᱚ ᱠᱤᱛᱟᱹ ᱠᱷᱤᱡᱩᱨ ᱠᱚ ᱟᱫᱚ ᱡᱚ ᱵᱤᱞᱤ ᱫᱚ ᱵᱤᱨ ᱤᱛᱟᱹ ᱫᱚ ᱦᱟᱸᱜ ᱵᱟᱝ ᱚᱵᱷᱟᱵᱚᱜᱼᱟ ᱡᱟᱦᱟᱸᱭ ᱨᱮᱸᱜᱮᱡ ᱡᱟᱞᱟᱭ ᱵᱚᱞᱚᱱ ᱨᱮᱦᱚᱸ ᱡᱟᱦᱟᱸᱱᱟᱜ ᱫᱚ ᱥᱟᱨᱟ ᱵᱚᱪᱷᱚᱨ ᱡᱟᱦᱟᱸᱱᱟᱜ ᱫᱚ ᱵᱟᱝ ᱡᱟᱦᱟᱸᱱᱟᱜ ᱧᱟᱢᱚᱜ ᱜᱮᱭᱟ ᱚᱱᱠᱟ ᱞᱮᱠᱟ
ᱦᱮᱸ
ᱦᱮᱸ ᱡᱚ ᱵᱤᱞᱤ ᱠᱚᱫᱚ ᱧᱟᱢᱚᱜ ᱜᱮᱭᱟ ᱟᱨ ᱩ ᱩᱞ ᱫᱟᱨᱮ ᱦᱚᱸ ᱡᱟᱭᱜᱟ ᱡᱟᱭᱜᱟ ᱢᱤᱫᱴᱟᱝ ᱵᱟᱨᱭᱟ ᱢᱮᱱᱟᱜ ᱜᱮᱭᱟ ᱵᱤᱨ ᱛᱟᱞᱟ ᱨᱮ ᱟᱫᱚ ᱩᱱᱟᱹᱜ ᱡᱟᱹᱥᱛᱤ ᱠᱟᱭ ᱛᱮᱫᱚ ᱵᱟᱹᱱᱩᱜᱼᱟ ᱵᱤᱨ ᱵᱷᱤᱛᱤᱨ ᱠᱚᱨᱮ ᱫᱚ
ᱦᱩᱸ ᱦᱩᱸ ᱦᱸ
ᱦᱮᱸ ᱟᱫᱚ ᱩᱱᱠᱩ ᱵᱤᱨ ᱨᱮᱱ ᱡᱤᱵᱽᱼᱡᱤᱭᱟᱹᱞᱤ ᱠᱚᱠᱚ ᱦᱤᱡᱩᱜᱼᱟ ᱟᱨ ᱡᱚᱢ ᱟᱠᱚ ᱱᱟᱦᱟᱜ ᱛᱩᱲ ᱠᱚ ᱦᱮᱸ ᱠᱩᱞᱟᱹᱭ ᱠᱚ ᱦᱤᱡᱩᱜ ᱟᱠᱚ ᱫᱚᱢᱮ ᱠᱚ ᱡᱚᱢᱟ ᱚᱱᱟ ᱠᱚ ᱜᱮ ᱦᱟᱹᱲᱩ ᱠᱚ ᱦᱤᱡᱩᱜᱼᱟ ᱫᱚᱢᱮ ᱟᱫᱚ ᱦᱟᱹᱲᱩ ᱫᱚ ᱛᱤᱱᱟᱹᱜ ᱠᱚ ᱡᱚᱢᱟ ᱩᱱᱟᱹᱜ ᱠᱚ ᱱᱚᱥᱴᱚ ᱠᱟᱜᱼᱟ ᱛᱚ
ᱦᱮᱸ
ᱰᱟᱹᱨ ᱠᱚ ᱦᱤᱞᱟᱹᱣ ᱧᱩᱨᱟ ᱜᱚᱢᱠᱮ ᱩᱱᱠᱩ ᱫᱚ
ᱦᱩᱸ ᱦᱩᱸ ᱦᱩᱸ
ᱦᱮᱸ
ᱟᱫᱚ ᱚᱱᱟ ᱠᱷᱚᱡ ᱦᱚᱸ ᱞᱟᱹᱴᱩ ᱡᱤᱭᱟᱹᱞᱤ ᱠᱚ ᱢᱮᱱᱟᱜ ᱠᱚᱣᱟ ᱪᱮ
ᱦᱮᱸ ᱜᱚᱝᱠᱮ ᱩᱱᱠᱩ ᱵᱷᱤᱛᱤᱨ ᱧᱚᱜ ᱨᱮᱫᱚ ᱦᱟᱹᱛᱤ ᱠᱚ ᱢᱮᱱᱟᱜ ᱠᱚ ᱜᱮᱭᱟ ᱟᱫᱚ ᱩᱱᱟᱹᱜ ᱡᱟᱹᱥᱛᱤ ᱠᱟᱭ ᱫᱚ ᱵᱟᱹᱱᱩᱜ ᱠᱚ ᱨᱮᱦᱚᱸ ᱟᱫᱚ ᱚᱠᱟ ᱠᱚᱨᱮ ᱠᱚ ᱛᱟᱦᱮᱸᱱᱟ ᱩᱱᱟᱹᱜ ᱵᱷᱤᱛᱤᱨ ᱧᱚᱜ ᱦᱚᱸ ᱵᱚᱞᱚ ᱫᱚ ᱵᱟᱝ ᱦᱩᱭ ᱠᱟᱱᱟ
ᱦᱮᱸ
ᱟᱫᱚ ᱡᱚᱠᱷᱚᱱ ᱟᱠᱚ ᱨᱮᱸᱜᱮᱡ ᱡᱟᱞᱟ ᱱᱚᱛᱮ ᱠᱚ ᱩᱰᱩᱠ ᱦᱤᱡᱩᱜ ᱜᱮᱭᱟ ᱟᱨᱠᱤ ᱡᱚᱠᱷᱚᱱ ᱟᱨ ᱦᱩᱲᱩ ᱠᱚ ᱨᱚᱦᱚᱭ ᱦᱩᱭᱩᱜᱼᱟ ᱦᱩᱲᱩ ᱵᱤᱞᱤ ᱦᱤᱡᱩᱜᱼᱟ ᱟᱹᱞᱩ ᱠᱚ ᱨᱚᱦᱚᱭ ᱦᱩᱭᱩᱜᱼᱟ ᱩᱱᱫᱚ ᱟᱫᱚ ᱦᱟᱹᱛᱤ ᱠᱚ ᱠᱚ ᱩᱰᱩᱜ ᱦᱤᱡᱩᱜ ᱜᱮᱭᱟ ᱚᱱᱛᱮ ᱠᱷᱚᱱ
ᱦᱮᱸ ᱪᱟᱥᱟᱱᱫᱤᱱ ᱫᱚ ᱡᱚᱢ ᱞᱟᱹᱜᱤᱫ ᱵᱚᱞᱮ ᱟᱛᱳ ᱠᱚ ᱥᱮᱫ ᱦᱚᱸᱠᱚ ᱦᱤᱡᱩᱜ ᱜᱮᱭᱟ
ᱦᱤᱡᱩᱜ ᱜᱮᱭᱟ ᱜᱚᱝᱠᱮ ᱟᱫᱚ ᱯᱷᱚᱨᱮᱥᱴ ᱠᱷᱚᱱ ᱠᱚ ᱢᱮᱱ ᱟᱠᱟᱫ ᱞᱮᱭᱟ ᱡᱮ ᱡᱚᱢ ᱠᱷᱟᱱ ᱠᱚ ᱡᱚᱢ ᱦᱚᱪᱚᱱᱤ ᱩᱱᱠᱩ ᱦᱚᱸ ᱛᱚ ᱡᱚᱢ ᱨᱮᱱᱟᱜ ᱫᱚ ᱢᱮᱱᱟᱜ ᱛᱟᱠᱚᱣᱟ ᱚᱫᱷᱤᱠᱟᱨ ᱫᱚ ᱟᱫᱚ ᱚᱱᱟ ᱵᱟᱵᱚᱫ ᱠᱷᱚᱛᱤ ᱯᱩᱨᱚᱱ ᱫᱚ ᱠᱚ ᱮᱢ ᱫᱚ ᱠᱚ ᱮᱢᱚᱜᱼᱟ ᱵᱟᱝ ᱫᱚ ᱵᱟᱝ
ᱦᱩᱸ
ᱦᱮᱸ ᱠᱷᱚᱛᱤ ᱯᱩᱨᱚᱱ ᱠᱚᱫᱚ ᱠᱚ ᱮᱢᱚᱜ ᱜᱮᱭᱟ ᱵᱟᱝ ᱫᱚ ᱵᱟᱝ ᱟᱫᱚ ᱚᱠᱟ ᱚᱠᱟ ᱥᱚᱢᱚᱭ ᱫᱚ ᱟᱨ ᱡᱟᱹᱥᱛᱤ ᱜᱮᱠᱚ ᱦᱤᱡᱩᱜᱼᱟ ᱩᱱᱫᱚ ᱟᱫᱚ ᱚᱲᱟᱜ ᱠᱚᱨᱮᱜ ᱠᱚ ᱵᱟᱝ ᱪᱩᱨᱟ ᱟᱨᱠᱤ ᱪᱟᱣᱞᱮ ᱠᱚ ᱠᱚ ᱯᱟᱸᱡᱟᱭᱟ ᱦᱩᱲᱩ ᱠᱚ ᱚᱲᱟᱜ ᱠᱚᱠᱚ ᱵᱚᱞᱚᱱ ᱜᱮᱭᱟ ᱯᱟᱹᱴᱩ ᱜᱮᱭᱟ ᱠᱚ ᱫᱩᱣᱟᱹᱨ ᱠᱚ ᱟᱫᱚ ᱚᱱᱠᱟ ᱞᱮᱠᱟ ᱫᱚ ᱵᱟᱝ ᱟᱨ ᱦᱮ ᱠᱚᱭᱮᱠ ᱥᱮᱨᱢᱟ ᱧᱮᱞᱚᱜ ᱠᱟᱱᱟ ᱩᱱᱠᱩ ᱵᱤᱧ ᱫᱚᱢᱮ ᱠᱚ ᱯᱟᱨᱪᱟᱣ ᱟᱠᱟᱱᱟ ᱜᱚᱝᱠᱮ ᱩᱱᱠᱩ ᱵᱤᱧ ᱵᱚᱞᱛᱮ ᱩᱱᱠᱩ ᱪᱚᱱᱫᱨᱚ ᱵᱚᱲᱟ ᱵᱤᱧ ᱟᱨᱠᱤ
ᱦᱮᱸ ᱦᱮᱸ ᱦᱮᱸ
ᱯᱟᱹᱦᱤᱞ ᱧᱚᱜ ᱫᱚ ᱵᱟᱝ ᱠᱚ ᱛᱟᱦᱮᱸ ᱠᱟᱱᱟ ᱟᱫᱚ ᱢᱤᱫ ᱥᱮᱨᱢᱟ ᱫᱚ ᱫᱚᱢᱮ ᱡᱟᱹᱯᱩᱫ ᱧᱚᱜ ᱠᱮᱫᱟᱭ ᱮ ᱰᱮᱢ ᱨᱮᱱᱟᱜ ᱫᱟᱜ ᱠᱚᱠᱚ ᱟᱲᱟᱜ ᱵᱟᱲᱟ ᱠᱮᱫᱟ ᱟᱫᱚ ᱵᱟᱝ ᱫᱚ ᱪᱮᱛᱟᱱ ᱥᱮᱫ ᱠᱷᱚᱱ ᱱᱟᱹᱛᱩ ᱠᱟᱛᱮᱫ ᱠᱚ ᱠᱚ ᱦᱮᱡ ᱟᱠᱟᱱ
ᱦᱩᱸ ᱦᱩᱸ
ᱟᱫᱚ ᱩᱱᱠᱩ ᱫᱚ ᱡᱟᱹᱥᱛᱤ ᱜᱮᱠᱚ ᱯᱟᱨᱪᱟᱣ ᱠᱟᱱᱟ ᱟᱫᱚ ᱩᱱᱠᱩ ᱫᱚ ᱠᱟᱹᱴᱤᱡ ᱠᱚ ᱵᱤᱥᱟᱠᱛᱚ ᱧᱚᱜ ᱜᱮᱭᱟ ᱛᱚ
ᱦᱮᱸ ᱦᱮᱸ ᱦᱮᱸ ᱟᱨ ᱚᱱᱟ ᱞᱟᱹᱜᱤᱫ ᱫᱚ ᱚᱜᱥᱤᱨ ᱚ ᱢᱚᱛᱞᱚᱵ ᱡᱟᱦᱟᱱᱟᱜ ᱵᱮᱵᱚᱥᱛᱷᱟ ᱩᱱᱠᱩ ᱞᱟᱜᱟ ᱠᱚ ᱞᱟᱹᱜᱤᱫ ᱫᱚ ᱵᱟᱝ ᱦᱩᱭ ᱵᱟᱲᱟ ᱠᱟᱱᱟ ᱥᱮ ᱵᱚᱞᱮ ᱵᱟᱝᱠᱩ ᱞᱟᱹᱭ ᱵᱟᱲᱟ ᱟᱠᱟᱫ ᱯᱮᱭᱟ
ᱚᱸ ᱵᱟᱝ ᱜᱚᱝᱠᱮ ᱚᱱᱠᱟ ᱞᱮᱠᱟ ᱫᱚ ᱵᱟᱝ ᱥᱩᱫᱩ ᱢᱟᱡᱷᱮ ᱢᱟᱡᱷᱮ ᱩᱸ ᱥᱚᱨᱠᱟᱨ ᱯᱟᱦᱴᱟ ᱦᱚᱲ ᱠᱚ ᱦᱤᱡᱩᱜ ᱜᱮᱭᱟ ᱞᱟᱹᱭᱟᱠᱚ ᱡᱮ ᱮᱸ ᱫᱚᱢᱮ ᱥᱮᱛᱟᱜ ᱧᱚᱜ ᱟᱨ ᱵᱟᱠᱷᱟᱱ ᱟᱹᱭᱩᱵ ᱧᱚᱜ ᱠᱟᱛᱮᱫ ᱫᱚ ᱠᱷᱮᱛ ᱢᱟᱴᱷ ᱠᱚᱨᱮ ᱫᱚ ᱟᱞᱚᱵᱚᱱ ᱛᱟᱦᱮᱱ ᱢᱟ
ᱦᱩᱸ ᱦᱩᱸ
ᱦᱩᱸ ᱩᱱᱠᱩ ᱦᱚᱸ ᱡᱚᱢ ᱟᱥᱟ ᱛᱮᱠᱚ ᱩᱰᱩᱠᱚᱜᱼᱟ ᱦᱮᱸ ᱟᱫᱚ ᱩᱱᱠᱩ ᱫᱚ ᱪᱤᱞᱤ ᱦᱛᱚ ᱵᱟᱝᱠᱚ ᱩᱨᱩᱢ ᱠᱚᱣᱟ ᱦᱮᱸ ᱡᱚᱛᱚ ᱜᱮ ᱠᱚᱨᱮᱱ ᱫᱚ ᱥᱚᱛᱨᱩ ᱞᱮᱠᱟ ᱜᱮ ᱦᱮᱸ ᱟᱫᱚ ᱠᱚ ᱛᱚᱵᱟᱜ ᱟᱹᱱᱤᱡ ᱜᱮᱭᱟ ᱛᱚ ᱟᱞᱮ ᱱᱚᱣᱟ ᱠᱚᱨᱮᱱ ᱫᱚ ᱛᱚᱵᱟᱜ ᱯᱟᱥᱟᱯᱟᱹᱥᱤ ᱟᱛᱩ ᱟᱞᱮ ᱱᱤᱛᱚᱜ ᱫᱚ ᱵᱟᱝ ᱨᱚᱦᱚᱸ ᱯᱟᱥᱟᱯᱟᱥᱤ ᱟᱹᱛᱩ ᱠᱚᱨᱮᱫ ᱫᱚ ᱵᱷᱟᱞᱮ ᱜᱮᱠᱚ ᱛᱚᱵᱟᱜ ᱵᱟᱲᱟ ᱞᱮᱫ ᱠᱚᱣᱟ ᱩᱱᱥᱚᱢᱚᱭ
ᱦᱩᱸ ᱦᱩᱸ ᱦᱩᱸ
ᱦᱮᱸ ᱟᱫᱚ ᱩᱱᱠᱩᱣᱟᱜ ᱛᱚ ᱪᱤᱠᱤᱥᱥᱟ ᱧᱟᱢ ᱫᱚ ᱠᱟᱹᱴᱤᱡ ᱚᱥᱩᱵᱤᱫᱟ ᱧᱚᱜ ᱜᱮᱭᱟ ᱦᱩᱸ ᱚᱡᱷᱟ ᱵᱟᱲᱟᱜ ᱜᱮᱭᱟ ᱠᱚ ᱜᱚᱢᱠᱮ ᱱᱮᱛᱟᱨ ᱦᱚᱸ ᱱᱚᱣᱟ ᱠᱚᱨᱮᱜ ᱦᱚᱸ ᱚᱱᱠᱟ ᱢᱮᱱᱟᱜ ᱠᱚᱣᱟ ᱨᱟᱱ ᱢᱩᱨᱜᱟᱹᱱ᱾
ᱦᱮᱸ ᱦᱮ ᱦᱮᱸ ᱟᱨ ᱱᱮᱛᱟᱨ ᱩᱫᱽᱜᱟᱹᱨ ᱛᱮ ᱟᱨ ᱡᱟᱫᱟ ᱠᱚ ᱩᱰᱩᱠᱚᱜᱼᱟ
ᱦᱮᱸ ᱟᱨ ᱡᱟᱫᱟ ᱠᱚ ᱩᱰᱩᱠᱚ-ᱟ ᱟᱫᱚ ᱱᱮᱛᱟᱨ ᱫᱚ ᱱᱟ ᱩᱫᱽᱜᱟᱹᱨ ᱛᱮᱠᱚ ᱩᱰᱩᱠᱚᱜᱼᱟ ᱟᱫᱚ ᱚᱱᱟ ᱵᱷᱩᱜᱟᱹᱜ ᱥᱩᱨ ᱠᱚᱨᱮ ᱜᱮᱠᱚ ᱛᱟᱦᱮᱱᱟ ᱛᱟᱦᱮᱸ ᱫᱚ ᱟᱫᱚ ᱟᱫᱚ ᱵᱟᱝ ᱠᱚ ᱦᱤᱡᱩᱜᱼᱟ ᱟᱫᱚ ᱦᱚᱸᱜᱼᱚᱭ ᱛᱚᱠᱷᱚᱱᱮ ᱫᱟᱜ ᱮᱫᱟᱭ ᱛᱚ ᱟᱫᱚ ᱡᱟᱹᱯᱩᱫ ᱫᱤᱱ ᱦᱤᱡᱩᱜ ᱠᱟᱱᱟ ᱟᱫᱚ ᱩᱱᱫᱚ ᱚᱱᱟ ᱵᱩᱨᱩ ᱛᱟᱯᱚᱞ ᱠᱚᱦᱚᱸ ᱯᱮᱨᱮᱡᱚᱜᱼᱟ ᱫᱟᱜ ᱠᱚ ᱵᱚᱞᱚᱱᱟ ᱵᱷᱩᱜᱟᱹᱜ ᱠᱚᱨᱮ ᱟᱫᱚ ᱩᱱ ᱫᱚ ᱚᱲᱟᱜ ᱥᱩᱨ ᱠᱚ ᱦᱤᱡᱩᱜᱼᱟ ᱡᱟᱦᱟᱸ ᱠᱚᱨᱮ ᱥᱟᱦᱟᱱ ᱠᱚ ᱜᱟᱫᱟ ᱛᱟᱦᱮᱱᱟ ᱚᱱᱟ ᱠᱚᱨᱮᱱ ᱠᱚ ᱵᱚᱞᱚᱱᱟ ᱟᱫᱚ
ᱩᱱᱠᱩ ᱦᱚᱸ ᱠᱩᱴᱷᱟᱹᱲ ᱧᱚᱜ ᱠᱚ ᱠᱷᱚᱡᱚᱜᱼᱟ ᱦᱩᱸ ᱦᱩᱸ ᱦᱩᱸ
ᱜᱚᱝᱠᱮ ᱟᱯᱮ ᱚᱱᱛᱮ ᱫᱚ ᱚᱡᱷᱟ ᱠᱚᱫᱚ ᱪᱮᱫ ᱞᱮᱠᱟ ᱠᱚ ᱯᱟᱹᱛᱭᱟᱹᱣ ᱵᱟᱲᱟᱣ ᱠᱚᱣᱟ?
ᱦᱮᱸ ᱟᱞᱮ ᱱᱟᱠᱷᱟ ᱫᱚ ᱦᱟᱸᱜ ᱯᱟᱹᱛᱭᱟᱹᱣ ᱫᱚ ᱦᱟᱸᱜ ᱟᱫᱚᱢ ᱠᱚᱫᱚ ᱰᱷᱮᱨ ᱜᱮᱠᱚ ᱯᱟᱹᱛᱭᱟᱹᱣ ᱟᱠᱚᱣᱟ ᱟᱨ ᱟᱫᱚᱢ ᱠᱚᱫᱚ ᱛᱷᱚᱲᱟ ᱵᱚᱞᱮ ᱵᱟᱹᱭ ᱵᱟᱹᱭ ᱛᱮ ᱮᱱᱛᱮ ᱠᱚ ᱠᱚᱢ ᱤᱫᱤ ᱠᱮᱫᱟ ᱠᱚᱢ ᱫᱚ ᱱᱮᱛᱟᱨ ᱫᱚ ᱚᱱᱟ ᱪᱤᱠᱤᱛᱥᱟ ᱠᱚᱨᱮ ᱦᱚᱸ ᱵᱷᱚᱨᱥᱟ ᱵᱚᱞᱮ ᱠᱮᱴᱮᱡ ᱮᱱ ᱛᱟᱠᱚ ᱛᱮ ᱚ ᱵᱚᱞᱮ ᱩᱱᱠᱩ ᱚᱡᱷᱟ ᱠᱚᱴᱷᱮᱡ ᱫᱚ ᱠᱚᱢ ᱧᱚᱜ ᱜᱮᱠᱚ ᱯᱟᱹᱛᱭᱟᱹᱜ ᱠᱟᱱᱟ ᱦᱟᱸᱜ ᱟᱫᱚ ᱮᱱ ᱨᱮᱦᱚᱸ ᱡᱮ ᱥᱮᱫᱟᱭ ᱧᱚᱜ ᱠᱷᱚᱡ ᱡᱟᱦᱟᱸᱭ ᱠᱚ ᱧᱮᱞ ᱟᱹᱜᱩ ᱵᱟᱲᱟᱣ ᱠᱟᱫᱟ ᱩᱱᱠᱩ ᱫᱚ ᱦᱟᱸᱜ ᱛᱩᱨᱟᱹᱱ ᱫᱚ ᱦᱟᱸᱜ ᱦᱩᱸ ᱵᱚᱞᱮ ᱱᱚᱛᱮ ᱪᱤᱠᱤᱛᱥᱟ ᱥᱮᱫ ᱫᱚ ᱠᱟᱨ ᱠᱚ ᱯᱚᱭᱥᱟ ᱠᱚ ᱦᱮᱸ ᱯᱚᱭᱥᱟ ᱠᱚ ᱡᱟᱫᱟ ᱠᱷᱚᱨᱪᱟ ᱞᱮᱠᱟ ᱠᱳᱰ ᱠᱟᱨᱟ ᱟᱦ ᱦᱩᱸ ᱚᱱᱟ ᱤᱭᱟᱹᱛᱮ ᱩᱱᱠᱩ ᱚᱡᱷᱟ ᱴᱷᱮᱫ ᱜᱮᱠᱚ ᱪᱟᱞᱟᱣ ᱵᱟᱲᱟᱜᱼᱟ
ᱦᱩᱸ ᱟᱫᱚ ᱱᱚᱛᱮ ᱫᱚ ᱜᱚᱝᱠᱮ ᱟᱞᱮ ᱫᱚ ᱵᱤᱨ ᱫᱤᱥᱚᱢ ᱛᱚ ᱟᱫᱚ ᱠᱤᱪᱷᱩ ᱜᱟᱱ ᱦᱚᱲ ᱫᱚ ᱚᱡᱷᱟ ᱫᱚ ᱴᱷᱤᱠ ᱞᱟᱹᱭ ᱵᱟᱝ ᱜᱟᱱᱚᱜᱼᱟ ᱩᱱᱠᱩ ᱫᱚ ᱮᱸ ᱥᱤᱠᱚᱲ ᱵᱟᱠᱚᱲ ᱨᱮᱱᱟᱜ ᱮᱢᱚᱱ ᱨᱟᱱ ᱠᱚ ᱵᱟᱲᱟᱭᱟ ᱚᱱᱟ ᱨᱮᱱᱟᱜ ᱫᱟᱨᱮ ᱨᱮᱱᱟᱜ ᱛᱚ ᱢᱤᱫᱴᱮᱱ ᱢᱤᱫᱴᱟᱝ ᱜᱩᱱ ᱢᱮᱱᱟᱜᱼᱟ ᱟᱫᱚ ᱩᱱᱠᱩ ᱫᱚ ᱚᱡᱷᱟ ᱞᱟᱹᱭ ᱫᱚ ᱵᱟᱝ ᱜᱟᱱᱚᱜᱼᱟ ᱟᱭᱩᱨᱵᱮᱫ ᱠᱟᱱ ᱜᱮᱭᱟ ᱠᱚ ᱛᱟᱞᱮ ᱩᱱᱠ ᱟᱠᱟᱹᱠᱩᱣᱟᱜ ᱨᱟᱱ ᱫᱚᱞᱤᱧ ᱧᱮᱞ ᱟᱠᱟᱫᱟ ᱫᱚᱢᱮᱜ ᱜᱮ ᱠᱷᱟᱴᱟᱜᱼᱟ ᱡᱟᱦᱟᱱᱟᱜ ᱦᱟ ᱛᱤ ᱦᱚᱲᱢᱚ ᱛᱤ ᱡᱟᱸᱜᱟ ᱦᱟᱹᱥᱩ ᱠᱚ᱾ ᱦᱩᱸᱻ ᱟᱹᱞᱤᱧ ᱦᱚᱸ ᱱᱤᱡᱮᱨᱟᱜ ᱢᱮᱸᱫ ᱛᱮ ᱧᱮᱞ ᱜᱮ᱾ ᱩᱸᱻ ᱩᱱᱠᱩ ᱵᱤᱧ ᱡᱟᱦᱟᱸ ᱞᱤᱧ ᱞᱟᱹᱭ ᱠᱮᱫ ᱠᱚ ᱩᱱᱠᱩ ᱵᱤᱧᱟᱜ ᱜᱮᱨ ᱛᱮ ᱢᱤᱫᱴᱟᱝ ᱦᱚᱲ᱾ ᱠᱚ ᱜᱮᱨ ᱞᱮᱫᱮᱭᱟ ᱵᱟᱝ ᱫᱚ ᱵᱟᱝ ᱛᱚ ᱩᱱᱤ ᱦᱚᱸᱭ ᱵᱮᱥ ᱫᱚ ᱵᱮᱥ ᱦᱮᱸ ᱟᱫᱚ ᱟᱹᱞᱤᱧ ᱫᱚ ᱚᱡᱷᱟ ᱯᱟᱹᱛᱭᱟᱹᱣ ᱫᱚ ᱵᱟᱝ ᱠᱟᱱᱟᱞᱤᱧ ᱚᱡᱷᱟ ᱠᱚᱫᱚᱞᱤ ᱵᱟᱝ ᱜᱮᱞᱤᱧ ᱯᱟᱹᱛᱭᱟᱹ ᱟᱠᱚᱣᱟ᱾ ᱟᱫᱚ ᱦᱮᱸ ᱚᱱᱟ ᱵᱤᱨ ᱨᱮᱱᱟᱜ ᱦᱟᱸ ᱥᱤᱠᱚᱲ ᱵᱟᱠᱚᱲ ᱪᱮᱛᱟᱱ ᱢᱤᱫᱴᱟᱝ ᱵᱷᱚᱨᱥᱟ ᱢᱮᱱᱟᱜ-ᱟ ᱟᱸᱻ ᱡᱟᱭᱦᱳᱠ ᱟᱫᱚ ᱠᱤᱪᱷᱩ ᱜᱟᱱ ᱦᱚᱲ ᱫᱚᱠᱚ ᱵᱟᱲᱟᱭᱟ ᱚᱱᱠᱟᱱ ᱦᱚᱲ ᱠᱚᱦᱚᱸ ᱢᱮᱱᱟᱜ ᱠᱚᱣᱟ ᱠᱚᱣᱟᱞᱤᱧ ᱵᱟᱲᱟᱭ ᱫᱚᱞᱤᱧ ᱵᱟᱲᱟᱭ ᱜᱮᱭᱟ ᱚᱱᱠᱟ ᱵᱮᱯᱟᱨ ᱟᱫᱚ
ᱦᱮᱸ ᱱᱚᱣᱟ ᱠᱚᱨᱮ ᱦᱚᱸ ᱮᱱᱛᱮ ᱡᱟᱦᱟᱸ ᱞᱟᱦᱟ ᱠᱷᱚᱡ ᱧᱮᱞ ᱟᱹᱜᱩ ᱦᱩᱭᱠᱟᱱ ᱠᱷᱟᱡ ᱮᱠᱟᱞ ᱯᱟᱹᱛᱭᱟᱹᱣ ᱢᱮᱱᱟᱜ᱾ ᱠᱷᱟᱡ ᱫᱚ ᱟᱨ ᱚᱱᱟᱛᱮ ᱴᱷᱤᱠ ᱡᱟᱦᱟᱸ ᱡᱟᱦᱟᱸ ᱞᱮᱠᱟᱛᱮ ᱴᱷᱤᱠ ᱥᱩᱞᱩᱡ ᱟᱵᱚ ᱠᱚᱣᱟᱜ ᱫᱚ ᱤᱭᱟᱹ ᱛᱟᱦᱮᱱᱟ ᱛᱚ᱾ ᱟᱫᱚ ᱦᱮᱸ ᱟᱭᱩᱨᱵᱮᱫᱤᱠ ᱛᱮᱦᱚᱸ ᱟᱜᱟᱨ ᱴᱷᱤᱠ ᱦᱩᱭᱩᱜ ᱠᱟᱱ ᱠᱷᱟᱡ ᱫᱚ ᱴᱷᱤᱠᱩᱜ ᱢᱟ᱾
ᱟᱫᱚ ᱜᱚᱢᱠᱮ ᱦᱮᱸ ᱟᱫᱚ ᱚᱱᱮ ᱢᱮᱫᱴᱟᱝ ᱥᱩᱵᱤᱫᱷᱟ ᱟᱨᱠᱤ ᱦᱮᱸ ᱪᱤᱠᱤᱥᱥᱟ ᱰᱟᱠᱛᱟᱨ ᱪᱤᱠᱤᱥᱥᱟ ᱥᱮᱫ ᱠᱷᱟᱱ ᱫᱚ ᱦᱚᱲᱟᱜ ᱫᱚ ᱫᱚᱢᱮ ᱜᱮ ᱯᱚᱭᱥᱟ ᱠᱷᱚᱨᱚᱪᱚᱜ-ᱟ ᱟᱨ ᱡᱷᱚᱛᱚ ᱦᱚᱲᱟᱜ ᱛᱚ ᱥᱚᱢᱟᱱ ᱯᱚᱭᱥᱟ ᱵᱟᱝ ᱛᱟᱦᱮᱱᱟ ᱦᱚᱸᱻ ᱟᱨ ᱩᱱᱠᱩᱫᱚ ᱱᱟᱦᱟᱜ ᱚᱱᱠᱟ ᱞᱮᱠᱟ ᱫᱚ ᱵᱟᱝᱠᱚ ᱦᱟᱛᱟᱣᱟ ᱱᱟᱦᱟᱜ ᱯᱚᱭᱥᱟ ᱠᱚᱫᱚ ᱟᱫᱚ ᱟᱵᱚ ᱛᱚ ᱵᱮᱥ ᱨᱮᱱᱟᱜ ᱫᱚᱨᱠᱟᱨᱚᱜ ᱠᱟᱱ ᱛᱟᱵᱚᱱᱟ᱾
ᱦᱚᱸᱻ
ᱚᱱᱠᱟ ᱜᱮ ᱚᱡᱷᱟ ᱠᱚᱫᱚ ᱫᱚᱢᱮ ᱮᱠᱴᱟᱫᱚ ᱟᱹᱞᱤᱧ ᱦᱚᱸ ᱵᱟᱹᱞᱤᱧ ᱯᱟᱹᱛᱭᱟᱹᱣ ᱟᱠᱚᱣᱟ ᱯᱟᱹᱛᱭᱟᱹᱣ ᱠᱚᱫᱚ᱾
ᱦᱩᱸᱻ ᱦᱩᱸᱻ
ᱟᱫᱚ ᱚᱱᱟ ᱥᱤᱠᱚᱲ ᱵᱟᱠᱚᱲ ᱨᱮᱱᱟᱜ ᱢᱤᱫᱴᱟᱝ ᱜᱩᱱ ᱡᱟᱦᱟᱸ ᱟᱨᱠᱤ᱾
ᱦᱮᱸᱻ ᱮᱸᱻ ᱟᱫᱚᱢ ᱠᱚᱫᱚ ᱮᱲᱮ ᱦᱚᱸ ᱮᱲᱮ ᱜᱮᱠᱚ ᱛᱟᱦᱮᱱᱟ ᱛᱚ᱾
ᱦᱮᱸ ᱦᱮᱸ ᱵᱚᱦᱩ ᱨᱚᱠᱚᱢ ᱦᱚᱲ ᱠᱚ ᱛᱟᱦᱮᱱᱟ ᱡᱷᱟᱦᱟ ᱞᱮᱠᱟ ᱠᱟᱛᱮᱜ ᱞᱟᱡ ᱠᱚ ᱪᱟᱞᱟᱣᱮᱫ ᱛᱟᱠᱚᱣᱟ ᱠᱚ ᱦᱚᱲ ᱮᱲᱮ ᱠᱟᱛᱮ ᱦᱚᱸ᱾
ᱦᱮᱸᱻ ᱟᱫᱚ ᱚᱱᱟ ᱥᱚᱢᱚᱭ ᱯᱟᱨᱚᱢ ᱞᱮᱱᱠᱷᱟᱡ ᱫᱚ ᱮᱱᱛᱮᱫ ᱦᱚᱲ ᱠᱚ ᱵᱟᱝᱠᱚ ᱵᱟᱧᱪᱟᱣ ᱞᱟᱹᱜᱤᱫᱚᱜ-ᱟ᱾ ᱟᱫᱚ ᱚᱱᱟ ᱠᱚ ᱫᱷᱮᱭᱟ ᱦᱮᱸ ᱫᱷᱮᱭᱟᱱ ᱫᱚᱦᱚ ᱦᱳᱭᱳᱜ-ᱟ᱾
ᱟᱨ ᱜᱚᱢᱠᱮ ᱟᱞᱮ ᱪᱮᱫ ᱵᱤᱱ ᱞᱟᱹᱭᱟ ᱱᱚᱛᱮ ᱡᱟᱦᱟᱸᱻ ᱥᱟᱥᱛᱷᱚ ᱠᱮᱱᱫᱨᱚ ᱠᱚ ᱢᱮᱱᱟᱜ ᱜᱮᱭᱟ
ᱦᱮᱸ ᱦᱮᱸ
ᱠᱟ ᱡᱟᱦᱟᱸ ᱵᱤᱧ ᱨᱟᱱ ᱨᱮᱱᱟᱜ ᱡᱟᱦᱟᱸ ᱮᱱᱴᱤᱵᱷᱮᱱᱚᱢ ᱠᱚ ᱛᱟᱦᱮᱱᱟ᱾
ᱦᱮᱸᱻ
ᱦᱮᱸ ᱦᱮᱸ ᱵᱤᱧ ᱠᱚᱫᱚ ᱟᱹᱛᱩ ᱚᱲᱟᱜ ᱵᱤᱨ ᱵᱩᱨᱩ ᱠᱚᱨᱮ ᱜᱮᱛᱚ᱾ ᱟᱨ ᱩᱱᱠᱩ ᱢᱟ ᱱᱚᱣᱟ ᱠᱚᱨᱮ ᱜᱮ ᱵᱟᱝᱠᱚ ᱫᱚᱦᱚᱭ ᱡᱚᱛᱚ ᱵᱟᱡᱟᱨ ᱥᱮᱫ ᱛᱟᱞᱦᱮ ᱢᱤᱫᱴᱟᱝ ᱨᱩᱜᱤ ᱵᱟᱡᱟᱨ ᱥᱮᱱ ᱢᱟᱱᱮ ᱦᱟᱱᱮ ᱯᱚᱸᱭᱛᱟᱞᱞᱤᱥ ᱯᱚᱧᱪᱟᱥ ᱠᱤᱞᱳᱢᱤᱴᱟᱨ ᱥᱟᱹᱜᱤᱧ ᱩᱱ ᱥᱟᱺᱜᱤᱧ ᱥᱮᱱᱛᱮ ᱩᱱ ᱥᱟᱺᱜᱤᱧ ᱜᱮ ᱵᱟᱭ ᱵᱟᱧᱪᱟᱜᱼᱟᱭ ᱜᱟᱹᱰᱤ ᱨᱮᱜᱮ ᱱᱟᱦᱟᱜ
ᱟᱪᱪᱷᱟ ᱟᱪᱪᱷᱟ ᱢᱟ ᱴᱷᱤᱠ ᱜᱮᱭᱟ ᱱᱚᱝᱠᱟ ᱜᱮᱞᱟᱝ ᱜᱚᱞᱯᱚ
ᱦᱮᱸᱻ ᱜᱚᱢᱠᱮ ᱴᱷᱤᱠ ᱜᱮᱭᱟ ᱱᱟᱜ ᱢᱟ ᱦᱮᱸ
ᱴᱷᱤᱠ ᱜᱮᱭᱟ ᱢᱟ